ᱜᱚᱝᱠᱮ ᱨᱚᱲ ᱟᱸᱡᱚᱢᱚᱜ ᱠᱟᱱ ᱛᱟᱞᱤᱧᱟ?
ᱦᱮᱸ ᱜᱚᱝᱠᱮ ᱟᱸᱢᱚᱢᱜ ᱠᱟᱱᱟ ᱟᱹᱞᱤᱧᱟᱜ ᱨᱚᱲ
ᱦᱮᱸ ᱜᱚᱝᱠᱮ ᱟᱵᱮᱱᱟᱜ ᱦᱚᱸ ᱴᱷᱟᱢ ᱴᱷᱟᱢ ᱜᱮ ᱴᱷᱤᱠ ᱜᱮ ᱟᱸᱡᱚᱢᱚᱜ ᱠᱟᱱᱟ᱾
ᱦᱮᱸ
ᱛᱚ ᱜᱚᱝᱠᱮ ᱪᱮᱫ ᱵᱤᱱ ᱪᱤᱠᱟᱹᱭ ᱫᱟ ᱱᱤᱛᱜᱫᱚ?
ᱚᱱᱠᱟ ᱫᱩᱲᱩᱵ ᱵᱟᱲᱟᱣ ᱠᱟᱱᱟᱞᱤᱧ ᱪᱮᱫ ᱞᱤᱧ ᱪᱤᱠᱟᱹᱭᱟ ᱱᱤᱛᱚᱜ ᱫᱚ
ᱜᱚᱝᱠᱮ ᱡᱚᱢ ᱵᱟᱲᱟ ᱠᱟᱛᱮᱫ ᱞᱤᱧ ᱫᱩᱲᱩᱵ ᱠᱟᱱᱟ᱾ ᱫᱤᱭᱟ ᱯᱩᱨ ᱜᱚᱝᱠᱮ ᱱᱟᱯᱟᱭ ᱜᱮ ᱛᱚ?
ᱦᱮᱸ ᱜᱚᱝᱠᱮ ᱱᱟᱯᱟᱭ ᱜᱮ, ᱟᱹᱵᱤᱱ ᱟᱹᱵᱤᱱ ᱦᱚᱸ ᱱᱟᱯᱟᱭ ᱜᱮ?
ᱦᱮᱸ ᱜᱚᱝᱠᱮ ᱱᱤᱛᱚᱜ ᱞᱮᱠᱟ ᱫᱚ ᱦᱟᱸᱜ ᱱᱟᱯᱟᱭ ᱜᱮ᱾ ᱱᱟᱯᱟᱭ ᱛᱮᱦᱮ ᱞᱮᱱᱠᱷᱟᱱ ᱜᱮ ᱱᱟᱯᱟᱭ
ᱦᱮᱸ ᱜᱚᱝᱠᱮ
ᱛᱚ ᱜᱚᱝᱠᱮ ᱪᱤᱫ ᱥᱟᱛᱟᱢ ᱤᱫᱤ ᱠᱟᱛᱮ ᱞᱟᱝ ᱨᱚᱯᱚᱲᱟ ᱱᱚᱣᱟ ᱟᱥᱟᱲ ᱵᱚᱸᱜᱟ ᱢᱟ ᱚᱱᱠᱟ ᱪᱟᱥᱵᱟᱥ ᱫᱤᱱ ᱠᱟᱱ ᱛᱟᱵᱩᱱᱟ ᱥᱟᱶᱛᱮ ᱵᱟᱯᱞᱟ ᱵᱤᱦᱟᱹ ᱦᱚᱸ ᱧᱮᱞᱚᱜ ᱠᱟᱱᱟ ᱱᱚᱣᱟ ᱵᱟᱠᱷᱞᱟ ᱵᱤᱦᱟᱹ ᱤᱫᱤ ᱠᱟᱛᱮ ᱞᱟᱝ ᱨᱚᱯᱚᱲᱟ ᱥᱮ ᱪᱮ ᱤᱫᱤ ᱠᱟᱛᱮᱜ‌ ᱞᱟᱝ ᱨᱚᱯᱚᱲᱟ?
ᱦᱮᱸ ᱜᱚᱢᱠᱮ ᱵᱟᱯᱞᱟ ᱤᱫᱤ ᱠᱟᱛᱮᱫ ᱦᱚᱸ ᱨᱚᱯᱚᱲ ᱫᱚ ᱵᱷᱟᱜᱤ ᱜᱮ
ᱟᱪᱷᱟ ᱦᱳᱭ ᱛᱚ ᱛᱟᱦᱞᱮ ᱵᱟᱯᱞᱟ ᱵᱤᱦᱟᱹ ᱤᱫᱤ ᱠᱟᱛᱮᱜ ᱞᱟᱝ ᱨᱚᱯᱚᱲᱟ
ᱦᱮᱸ
ᱛᱚ ᱜᱚᱝᱠᱮ ᱟᱯᱮᱥᱮᱫ ᱫᱚ ᱢᱟᱱᱮ ᱚᱠᱟ ᱵᱚᱸᱜᱟ ᱠᱚᱨᱮ ᱵᱟᱯᱞᱟ ᱦᱳᱭᱳᱜ ᱜᱮᱭᱟ?
ᱜᱚᱝᱠᱮ ᱟᱞᱮ ᱱᱚᱛᱮ ᱢᱟ ᱯᱷᱟᱹᱜᱩᱱ ᱵᱚᱸᱜᱟ ᱜᱮ ᱫᱚᱢᱮ ᱵᱟᱯᱞᱟ ᱧᱮᱞᱚᱜ ᱜᱮᱭᱟ᱾ ᱯᱷᱟᱹᱜᱩᱱ ᱵᱚᱸᱜᱟ
ᱟᱪᱪᱷᱟ ᱯᱷᱟᱜᱩᱱ ᱵᱚᱸᱜᱟ ᱟᱞᱮᱥᱮᱜ ᱢᱟ ᱦᱟᱜ ᱱᱚᱣᱟ ᱯᱷᱟᱜᱩᱱ ᱵᱚᱸᱜᱟ ᱵᱟᱹᱭᱥᱟᱹᱠᱷ ᱵᱚᱸᱜᱟ ᱟᱥᱟᱲ ᱵᱚᱸᱜᱟ ᱜᱮ ᱵᱮᱥᱤ ᱥᱤ ᱧᱮᱞᱚᱜ ᱜᱮᱭᱟ ᱛ ᱜᱚᱝᱠᱤ ᱟᱸᱡᱚᱢ ᱵᱟᱲᱟᱟ ᱢᱟ ᱦᱩᱭ ᱠᱟᱱᱟ ᱡᱮ ᱵᱟᱝ ᱢᱟ ᱵᱟᱨᱚ ᱨᱚᱠᱚᱢ ᱵᱷᱟᱜᱽ ᱛᱮ ᱵᱟᱯᱞᱟ ᱢᱮᱱᱟᱜ ᱛᱟᱵᱚᱱᱟ ᱟᱞᱮᱥᱮᱫ ᱫᱚ ᱦᱟᱜ ᱦᱤᱛᱚᱜ ᱞᱮᱠᱟ ᱫᱚ ᱵᱟᱨ ᱨᱚᱠᱚᱢ ᱵᱟᱯᱞᱟ ᱜᱮ ᱵᱤᱥᱤ ᱧᱮᱞ ᱧᱟᱢᱚᱜ ᱠᱟᱱᱟ, ᱟᱯᱮᱥᱮᱫ ᱫᱚ?
ᱦᱮᱸ ᱜᱚᱝᱠᱮ ᱟᱞᱮ ᱥᱮᱫ ᱢᱟ ᱵᱟᱨᱯᱮ ᱨᱚᱠᱚᱢ ᱵᱟᱯᱞᱟ ᱟᱸᱡᱚᱢ ᱵᱟᱲᱟ ᱟᱠᱟᱹᱧ ᱟᱨ ᱟᱭᱢᱟ ᱟᱭᱢᱟ ᱴᱚᱴᱷᱟ ᱠᱚᱨᱮᱜ ᱧᱮᱞ ᱵᱟᱲᱟ ᱦᱩᱭ ᱠᱟᱱᱟ ᱟᱹᱰᱤ ᱨᱚᱠᱚᱢ ᱟᱹᱰᱤ ᱨᱚᱠᱚᱢ ᱞᱮᱠᱟᱛᱮ ᱵᱟᱯᱞᱟ ᱦᱩᱭᱩᱜ ᱜᱮᱭᱟ᱾
ᱛᱚ ᱟᱯᱮᱥᱮᱫ ᱱᱤᱛᱚᱜ ᱚᱠᱟᱴᱟᱜ ᱵᱟᱯᱞᱟ ᱵᱤᱥᱤ ᱪᱟᱹᱞᱩ ᱢᱮᱱᱟᱜ ᱠᱟᱫᱟ ᱜᱚᱝᱠᱮ?
ᱟᱞᱮ ᱱᱚᱛᱮ ᱵᱟᱯᱞᱟ ᱫᱚ ᱥᱤᱸᱫᱩᱨ ᱵᱟᱯᱞᱟ ᱵᱤᱥᱤ ᱪᱟᱹᱞᱩ ᱢᱮᱱᱟᱜ-ᱟ᱾
ᱟᱪᱪᱷᱟ ᱟᱞᱮ ᱥᱮᱜ ᱢᱟ ᱜᱚᱝᱠᱮ ᱱᱤᱛᱚᱜ ᱧᱮᱞᱚᱜ ᱠᱟᱱᱟ ᱱᱚᱣᱟ᱾ ᱟᱸᱜᱤᱨ ᱵᱟᱯᱞᱟ ᱥᱮ ᱟᱨᱠᱤ ᱥᱟᱨ ᱥᱟᱹᱜᱩᱱ ᱟᱛᱮᱜ ᱡᱟᱦᱟᱸ ᱵᱟᱯᱞᱟ ᱢᱮᱱᱟᱜ ᱫᱚ ᱫᱩᱣᱟᱹᱨ ᱵᱟᱯᱞᱟ ᱱᱚᱣᱟ᱾ ᱵᱟᱯᱞᱟᱜᱮ ᱧᱮᱞᱚᱜ ᱠᱟᱱᱟ ᱦᱟᱸᱜ᱾ ᱟᱯᱮ ᱥᱮᱱ ᱠᱷᱚᱱᱟᱜ ᱟᱸᱜᱤᱨ ᱵᱟᱯᱞᱟ ᱠᱩ᱾ ᱵᱟᱝ ᱦᱩᱭᱩᱜ ᱠᱟᱱᱟ ᱚᱱᱠᱟ ᱞᱮᱠᱟ? ᱟᱞᱮ ᱥᱮᱫ ᱢᱟ ᱱᱚᱣᱟ ᱟᱺᱜᱤᱨ ᱵᱟᱯᱞᱟ ᱫᱚᱢᱮ ᱪᱟᱹᱞᱩ ᱢᱮᱱᱟᱜ ᱠᱟᱫ᱾
ᱵᱟᱝ ᱜᱚᱝᱠᱮ ᱦᱩᱭᱩᱜ ᱠᱟᱱ ᱜᱮᱭᱟ, ᱟᱞᱮ ᱱᱚᱛᱮ ᱟᱸᱜᱤᱨ ᱵᱟᱯᱞᱟ ᱦᱚᱸ ᱦᱩᱭᱩᱜ ᱠᱟᱱᱟ ᱟᱨ ᱥᱟᱨ ᱥᱟᱹᱜᱩᱱ ᱵᱟᱯᱞᱟ ᱦᱚᱸ᱾
ᱟᱪᱪᱷᱟ᱾ ᱟᱨ ᱛᱤᱱᱟᱹᱜ ᱨᱚᱠᱚᱢ ᱵᱟᱯᱞᱟ ᱢᱮᱱᱟᱜ ᱠᱟᱫᱟ ᱚᱱᱟᱵᱤᱱ ᱵᱟᱲᱟᱭᱟ ᱥᱮ ᱵᱟᱝᱜᱮ?
ᱚᱱᱟᱫᱚ ᱵᱟᱟᱹᱞᱤᱧ ᱵᱟᱲᱟᱭᱟ ᱛᱤᱱᱟᱹᱜ ᱨᱚᱠᱚᱢ ᱵᱟᱯᱞᱟ ᱢᱮᱱᱟᱜ ᱠᱟᱜ-ᱟ?
ᱵᱟᱯᱞᱟ ᱢᱟᱦᱟᱸᱜ ᱟᱨᱠᱤ ᱟᱸᱡᱚᱢ ᱵᱟᱲᱟ ᱦᱩᱭ ᱠᱟᱱᱟ ᱵᱟᱨᱚ ᱨᱚᱠᱚᱢ ᱵᱟᱯᱞᱟ᱾ ᱠᱤᱱᱛᱩ ᱱᱤᱛ ᱫᱷᱟᱹᱵᱤᱡ ᱛᱮᱦᱚᱸ᱾ ᱪᱮᱫ ᱪᱮᱫ ᱵᱟᱯᱞᱟ ᱟᱞᱮᱥᱮᱫ ᱢᱟ ᱵᱟᱨ ᱨᱚᱠᱚᱢ ᱵᱟᱯᱞᱟ ᱜᱮ ᱦᱩᱭᱩᱜ ᱠᱟᱱᱟ ᱮᱴᱟᱜ ᱵᱟᱯᱞᱟ ᱠᱚᱢᱟ ᱵᱟᱝ ᱧᱮᱞ ᱟᱠᱟᱫᱟ᱾
ᱮᱴᱟᱜ ᱨᱚᱠᱚᱢ ᱵᱟᱯᱞᱟ, ᱩᱱᱟᱹᱜ ᱵᱟᱯᱞᱟ ᱥᱚᱢᱵᱚᱱᱫᱷᱮ ᱩᱱᱟᱹᱜ ᱢᱟ ᱵᱟᱹᱞᱤᱧ ᱵᱟᱲᱟᱭ ᱜᱮᱭᱟ᱾
ᱚ, ᱟᱪᱪᱷᱟ ᱟᱪᱪᱷᱟ᱾
ᱡᱮ ᱱᱚᱝᱠᱟ ᱛᱟᱦᱞᱮ ᱵᱟᱹᱨᱭᱟᱹᱛᱚᱜ ᱜᱮᱯᱮ ᱪᱟᱞᱟᱜ ᱜᱮᱭᱟ ᱟᱨᱠᱤ ᱥᱮ ᱠᱷᱟᱹᱞᱤ ᱵᱟᱹᱦᱩ ᱡᱟᱶᱟᱭ ᱢᱚᱛᱚᱡ ᱜᱮᱠᱤᱱ ᱪᱟᱞᱟᱜ-ᱟ?
ᱦᱳᱭ ᱜᱚᱝᱠᱮ ᱵᱟᱹᱨᱭᱟᱹᱛᱚᱜ ᱦᱚᱸᱞᱮ ᱪᱟᱞᱟᱜ ᱜᱮᱭᱟ ᱟᱨ ᱵᱟᱹᱦᱩ ᱡᱟᱶᱟᱭ ᱦᱚᱸ ᱪᱟᱞᱟᱜ ᱜᱮᱭᱟ᱾
ᱢᱟᱱᱮ ᱡᱚᱛᱚ ᱦᱚᱲ ᱯᱮ ᱪᱟᱞᱟᱜ ᱜᱮᱭᱟ ᱫᱳᱞ ᱵᱟᱫᱳᱞ ᱟᱛᱮ ᱟᱨ ᱵᱟᱹᱦᱩ ᱯᱮ ᱟᱹᱜᱩᱭᱮ ᱜᱮᱭᱟ᱾
ᱦᱮᱸ ᱜᱚᱝᱠᱮ ᱚᱱᱠᱟ ᱡᱚᱛᱚ ᱦᱚᱲᱞᱮ ᱪᱟᱞᱟᱜ ᱜᱮᱭᱟ ᱫᱚᱞ ᱵᱚᱫᱚᱞ ᱠᱟᱛᱮ ᱟᱨ ᱵᱟᱹᱦᱩ ᱟᱹᱜᱩ᱾
ᱟᱪᱪᱷᱟ ᱟᱪᱪᱷᱟ ᱟᱹᱰᱤ ᱱᱟᱯᱟᱭ ᱟᱨ ᱵᱟᱯᱞᱟ ᱨᱮᱦᱟᱸᱜ ᱵᱤᱥᱤ ᱱᱚᱣᱟ ᱫᱚᱝ ᱢᱮᱱᱟᱜ᱾ ᱛᱟᱵᱚᱱᱟ ᱛᱷᱚᱲᱟ ᱫᱚᱝ ᱠᱚ ᱯᱮ ᱥᱚᱜᱚᱭ ᱜᱮᱭᱟ ᱥᱮ ᱵᱟᱝ ᱠᱮ ᱫᱚᱝ ᱠᱚ ᱠᱚ ᱮᱲᱮᱡ ᱜᱮᱭᱟ ᱥᱮ ᱵᱟᱝ?
ᱦᱮᱸ ᱜᱚᱝᱠᱮ ᱫᱚᱝ ᱠᱚ ᱥᱚᱜᱚ ᱫᱚᱝ ᱠᱚ ᱥᱚᱜᱚᱭ ᱵᱟᱲᱟ ᱦᱩᱭᱩᱜ ᱜᱮᱭᱟ᱾
ᱟᱪᱪᱷᱟ ᱟᱹᱰᱤ ᱱᱟᱯᱟᱭ ᱟᱞᱮ ᱥᱮᱫ ᱜᱚᱝᱠᱮ ᱱᱚᱣᱟ᱾ ᱟᱺᱜᱤᱨ ᱵᱟᱯᱞᱟ ᱫᱚᱢᱮ ᱦᱩᱭᱩᱜ ᱠᱟᱱ ᱠᱷᱟᱹᱛᱤᱨ ᱵᱟᱯᱞᱟ ᱠᱚ ᱟᱨᱠᱤ ᱫᱚᱝ ᱥᱚᱜᱚᱭ ᱫᱚ ᱠᱟᱹᱴᱤᱡ ᱠᱚᱢ ᱧᱚᱜ ᱠᱟᱱᱟ᱾
ᱵᱟᱝ ᱜᱚᱝᱠᱮ ᱢᱤᱫᱴᱟᱝ ᱵᱟᱲᱟᱭᱟ ᱦᱳᱭᱳᱜ᱾ ᱠᱟᱱ ᱜᱮᱭᱟ ᱟᱠᱮ ᱚᱱᱛᱮ ᱫᱚ, ᱟᱸᱜᱤᱨ ᱵᱟᱯᱞᱟ ᱫᱚ᱾ ᱨᱟᱹᱥᱠᱟᱹ ᱫᱚ ᱵᱟᱝ ᱧᱟᱢᱚᱜ-ᱟ ᱜᱚᱢᱠᱮ ᱢᱮᱱ ᱦᱩᱭᱩᱜ ᱛᱚ᱾
ᱦᱳᱭ ᱟᱨᱠᱤ ᱡᱟᱸᱦᱟ᱾
ᱡᱟᱦᱟᱸ ᱟᱨᱠᱤ, ᱦᱮᱸ ᱦᱮᱸ ᱦᱮᱸ᱾ ᱡᱟᱸᱦᱟ ᱟᱨ ᱠᱤ ᱱᱚᱣᱟ᱾ ᱥᱮᱨᱣᱟ ᱞᱮᱠᱟᱛᱮ ᱢᱮᱱᱟᱜ ᱛᱟᱵᱚᱱᱟ ᱟᱨᱠᱤ ᱵᱟᱯᱞᱟ ᱠᱚᱨᱮ ᱫᱚᱝ ᱢᱟ ᱟᱨᱠᱤᱮ ᱢᱚᱴᱟᱢᱩᱴᱤ ᱫᱚᱝ ᱮᱱᱮᱡ᱾ ᱠᱚᱫᱚ ᱦᱩᱭᱩᱜ ᱜᱮᱭᱟ ᱟᱯᱮ ᱥᱮᱫ?
ᱦᱮᱸ, ᱜᱚᱝᱠᱮ ᱦᱩᱭᱩᱜ ᱜᱮᱭᱟ᱾
ᱱᱚᱜ-ᱚᱚᱭ ᱡᱚᱚᱛᱚ ᱠᱷᱚᱱ ᱵᱷᱨᱤᱭᱟᱹᱛᱚᱜᱼᱯᱮ ᱪᱟᱞᱟᱜ ᱜᱚᱝᱠᱮ ᱛᱟᱦᱞᱮ ᱟᱯᱮ ᱱᱚᱣᱟ ᱫᱚᱝ ᱥᱚᱜᱚᱭ ᱞᱟᱹᱜᱤᱫ ᱨᱩ ᱵᱟᱲᱟ ᱞᱟᱹᱜᱤᱫ, ᱱᱟ ᱯᱮ ᱥᱟᱯᱟᱢ ᱠᱚᱯᱮ ᱤᱫᱤ ᱛᱟᱯᱮ ᱜᱮᱭᱟ ᱛᱩᱢᱫᱟᱜ ᱴᱟᱢᱟᱠ ᱠᱚ?
ᱦᱮᱸ ᱜᱚᱝᱠᱮ ᱤᱫᱤ ᱵᱟᱲᱟᱭ ᱜᱮᱭᱟᱞᱮ᱾
ᱢᱟᱱᱮ ᱪᱮᱫ ᱠᱚ ᱥᱟᱯᱟᱵ ᱢᱮᱱᱟᱜ ᱛᱟᱯᱮᱭᱟ ᱜᱚᱝᱠᱮ ᱛᱟᱦᱞᱮ?
ᱛᱩᱢᱫᱟᱜ, ᱴᱟᱢᱟᱠ, ᱨᱮᱜᱽᱲᱟ,
ᱚ, ᱟᱪᱪᱷᱟ ᱟᱯᱮ ᱥᱮᱫ ᱫᱚ ᱛᱟᱦᱞᱮ ᱱᱚᱣᱟ ᱨᱮᱜᱽᱲᱟ ᱢᱮᱱᱟᱜ ᱟᱠᱟᱜ-ᱟ ᱦᱟᱸᱜ ᱵᱟᱝ?
ᱦᱮᱸ ᱜᱚᱝᱠᱮ᱾
ᱟᱪᱪᱷᱟ ᱟᱞᱮ ᱥᱮᱫ, ᱵᱟᱝ ᱜᱚᱝᱠᱮ ᱟᱞᱮ ᱥᱮᱫ ᱫᱚ ᱱᱚᱣᱟ ᱞᱮᱜᱽᱲᱟ ᱫᱚ ᱵᱟᱹᱱᱩᱜ ᱠᱟᱫᱟ᱾ ᱱᱚᱣᱟ ᱛᱩᱢᱫᱟᱜ, ᱴᱟᱢᱟᱠ ᱥᱩᱢᱩᱝ ᱜᱮ ᱢᱮᱱᱟᱜ ᱟᱠᱟᱫᱟ᱾
ᱜᱚᱝᱠᱮ? ᱛᱩᱢᱫᱟᱜ ᱴᱟᱢᱟᱠ ᱥᱟᱶ ᱛᱮ ᱨᱮᱜᱽᱲᱟ ᱥᱟᱶ ᱛᱮ ᱜᱷᱟᱱᱴᱤ ᱢᱟᱱᱮ ᱨᱩ ᱞᱟᱹᱜᱤᱫ, ᱥᱟᱱᱟᱢ ᱞᱮᱠᱟᱱ ᱨᱩ ᱞᱟᱹᱜᱤᱫ ᱪᱮᱫ ᱡᱤᱱᱤᱥ ᱞᱟᱜᱟᱜᱼᱟ? ᱚᱱᱟ ᱠᱚᱨᱮ ᱥᱟᱯᱟᱵ ᱞᱮ ᱤᱫᱤ ᱛᱟᱨᱟᱭᱟ ᱜᱚᱝᱠᱟ ᱾
ᱪᱷᱟ ᱟᱹᱰᱤ ᱱᱟᱯᱟᱭ ᱜᱚᱝᱠᱮ ᱛᱟᱦᱚᱞᱮ ᱾ ᱱᱚᱣᱟ ᱡᱮ ᱜᱚᱢᱠᱮ ᱥᱤᱸᱫᱽᱨᱟᱹ ᱫᱟᱱ ᱦᱩᱭᱩᱜᱼᱟ ᱾ ᱢᱟᱱᱮ ᱚᱠᱟ ᱚᱠᱛᱚ ᱨᱮ ᱟᱯᱮ ᱥᱮᱫ ᱨᱮ ᱫᱚ ᱥᱤᱱᱫᱨᱟᱹ ᱫᱟᱱ ᱦᱩᱭᱩᱜ ᱜᱮᱭᱟ? ᱦᱮᱸ ᱜᱚᱢᱠᱮ! ᱱᱚᱣᱟ ᱥᱤᱸᱫᱽᱨᱟᱹ ᱫᱚᱞᱤ ᱤᱧ ᱞᱟᱹᱭᱮᱫ ᱠᱟᱱᱟ ᱜᱚᱝᱠᱮ ᱛᱤᱱ ᱥᱚᱢᱚᱭ ᱦᱩᱭᱩᱜ ᱜᱮᱭᱟ ᱟᱯᱮ ᱥᱮᱫ ᱫᱚ? ᱠᱮᱸ ᱨᱚᱲ ᱟᱸᱡᱚᱢᱚᱜ ᱠᱟᱱ ᱛᱟᱹᱞᱤᱧᱼᱟ? ᱦᱮᱞᱳ ᱾ ᱜᱚᱝᱠᱮ ᱟᱵᱤᱱᱟᱜ ᱨᱚᱲ ᱫᱚᱦᱟᱸᱜ ᱵᱟᱝ ᱟᱸᱡᱚᱢᱚᱜ ᱠᱟᱱᱟ ᱾ ᱟᱹᱞᱤᱧᱼᱟᱜ ᱨᱚᱲ ᱟᱸᱡᱚᱢᱚᱜ ᱠᱟᱱᱟ?